ᱟᱸᱡᱚᱢᱚᱜᱼᱼ
ᱦᱳᱭ, ᱨᱚᱲ ᱟᱸᱡᱚᱢᱚᱜ ᱠᱟᱱᱟ, ᱤᱧᱟᱹᱜ ᱨᱚᱲ, ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ, ᱡᱚᱦᱟᱨ ᱜᱮ᱾
ᱦᱳ, ᱡᱚᱸᱦᱟᱨ ᱜᱮ ᱤᱧᱟᱹᱜ ᱨᱚᱲ ᱠᱚ, ᱴᱷᱤᱠᱟᱹᱜ ᱠᱟᱱ ᱜᱮᱭᱟ ᱛᱚ? ᱦᱳᱭ ᱢᱚᱡᱽ ᱜᱮ, ᱟᱹᱵᱤᱱ ᱜᱮ ᱪᱮᱫ ᱞᱮᱠᱟ ᱢᱮᱱᱟᱜ ᱵᱮᱱᱟ?
ᱟᱹᱞᱤᱧ ᱦᱚᱸ, ᱟᱹᱰᱤ ᱢᱚᱸᱡᱽ ᱜᱮ ᱢᱮᱱᱟᱜ ᱞᱤᱧᱟᱹ ᱱᱤᱛᱚᱜ ᱫᱚ, ᱟᱨ ᱚᱲᱟᱜ ᱠᱚᱨᱮ ᱚᱠᱟᱞᱮᱠᱟ?
ᱦᱳᱭ ᱚᱲᱟᱜ ᱠᱚᱨᱮ ᱦᱚᱸ ᱠᱚ, ᱢᱚᱸᱡᱽ ᱜᱮᱭᱟ ᱠᱚ, ᱟᱵᱤᱱ ᱨᱮᱱ ᱚᱲᱟᱜ ᱦᱚᱲ ᱠᱚ ᱢᱚᱸᱡᱽ ᱜᱮᱭᱟ?
ᱟᱹᱞᱤᱧ ᱦᱚᱸ, ᱚᱲᱟᱜ ᱦᱚᱲ ᱠᱚᱫᱚ, ᱢᱚᱸᱡᱽ ᱜᱮ, ᱮᱠᱷᱚᱱ, ᱮᱠᱷᱚᱱ ᱢᱟ ᱪᱟᱥ ᱠᱟᱹᱢᱤ ᱪᱟᱞᱟᱜ ᱠᱟᱱᱟ᱾ ᱟᱫᱚ ᱟᱯᱮ ᱥᱮᱫ ᱫᱚ, ᱚᱠᱟ ᱞᱮᱠᱟ ᱪᱟᱥ ᱠᱟᱹᱢᱤ ᱦᱩᱭᱩᱜ ᱠᱟᱱᱟ?
ᱟᱞ ᱥᱮᱫ ᱫᱚ, ᱪᱟᱥ ᱠᱟᱹᱢᱤ ᱵᱚᱞᱮ ᱫᱚ ᱦᱟᱸᱜ, ᱟᱣᱨᱤ ᱦᱩᱭᱩᱜᱼᱟ, ᱪᱮᱫᱟᱜ ᱥᱮ, ᱚᱱᱠᱟ ᱞᱮᱠᱟ, ᱵᱟᱭ ᱫᱟᱜ ᱮᱫᱟ ᱾ ᱫᱚᱢᱮ ᱜᱟᱱ ᱫᱚ, ᱟᱫᱚ ᱠᱷᱟᱱ ᱫᱚ, ᱟᱣᱨᱤ ᱠᱚ, ᱨᱚᱦᱚᱭ ᱟᱹᱨᱤ ᱠᱚ ᱪᱩᱴᱟᱹᱜ ᱜᱮᱭᱟ ᱚᱱᱠᱟ ᱞᱮᱠᱟ ᱫᱚ ᱾
ᱟᱞᱮ ᱥᱮᱫ ᱫᱚ, ᱪᱟᱥ ᱠᱟᱹᱢᱤ ᱦᱩᱭᱩᱜ ᱠᱟᱱᱟ ᱟᱹᱰᱤ ᱜᱟᱱ ᱟᱞᱮ ᱥᱮᱫ ᱫᱚ ᱪᱟᱥ ᱠᱟᱢᱤ ᱦᱩᱭᱩᱜ ᱠᱟᱱᱟ, ᱟᱹᱰᱤ ᱡᱳᱨ ᱜᱮ ᱾ ᱟᱫᱚ, ᱡᱟᱸᱦᱟ, ᱵᱟᱹᱭᱦᱟᱹᱲ ᱡᱟᱭᱜᱟ ᱠᱚ ᱦᱮᱸ, ᱟᱹᱰᱤ ᱫᱤᱱ ᱠᱷᱚᱱᱟᱜ ᱫᱚ ᱵᱟᱝ, ᱠᱷᱩᱵ ᱟᱹᱰᱤ ᱫᱤᱱ ᱠᱷᱚᱱᱟᱜ ᱫᱚ ᱵᱟᱝ, ᱟᱨ ᱛᱚᱞᱟ ᱠᱚ, ᱦᱩᱸᱰᱤᱧ ᱛᱟᱸᱦᱮ ᱠᱟᱱᱟ ᱾ ᱟᱹᱰᱤ, ᱫᱮᱨᱤ ᱠᱟᱛᱮᱜ ᱠᱚ ᱜᱤᱰᱤᱭ ᱠᱟᱫᱟ ᱜᱚ, ᱛᱚ, ᱪᱟᱨᱟ ᱠᱚ, ᱟᱹᱰᱤ ᱫᱮᱨᱤ ᱠᱟᱛᱮᱜ ᱠᱚ, ᱜᱤᱰᱤᱭ ᱠᱟᱫᱟ ᱾ ᱚᱱᱟ ᱛᱮᱜᱮ, ᱟᱫᱚ ᱫᱮᱨᱤ ᱠᱟᱛᱮᱜ ᱜᱮ, ᱨᱚᱦᱚᱭ ᱦᱩᱭᱩᱜ ᱠᱟᱱᱟ, ᱵᱟᱸᱠᱷᱟᱱ ᱟᱫᱚ, ᱵᱚᱨᱥᱟ ᱦᱚᱸ ᱞᱟᱦᱟ ᱠᱷᱚᱱ ᱫᱚ, ᱵᱟᱝ ᱞᱟᱜᱟᱣ ᱠᱟᱱᱟ, ᱚᱱᱟ ᱧᱮᱞ ᱠᱟᱛᱮᱜ ᱜᱮ ᱪᱟᱨᱟ ᱠᱚ ᱟᱹᱰᱤ ᱫᱮᱨᱤ ᱠᱟᱛᱮᱜ ᱠᱚ ᱜᱤᱰᱤᱭ ᱠᱟᱫᱟ, ᱟᱫᱚ ᱱᱤᱛᱚᱜ ᱞᱟᱜᱟᱣ ᱠᱟᱱᱟ, ᱱᱤᱛᱚᱜᱼᱼ ᱛᱚᱞᱟ ᱦᱩᱰᱤᱧ ᱨᱮᱦᱚᱸ, ᱟᱫᱚ ᱠᱚ ᱨᱚᱦᱚᱭ ᱠᱟᱜ ᱠᱟᱱᱟ ᱠᱚ, ᱟᱫᱚ ᱵᱚᱨᱥᱟ ᱦᱚᱞᱼᱼ ᱵᱷᱟᱜᱮ ᱜᱮ, ᱵᱟᱹᱭᱦᱟᱹᱲ ᱠᱚᱨᱮ ᱫᱚ, ᱫᱟᱜ ᱫᱚ, ᱵᱷᱟᱜᱮ ᱼᱼ ᱫᱟᱜ ᱟᱠᱟᱱᱟ, ᱫᱟᱜ ᱫᱚ ᱞᱟᱜᱟᱣ ᱠᱟᱱᱟ, ᱟᱫᱚ ᱜᱷᱩᱴᱩ ᱠᱚᱨᱮ ᱫᱚ, ᱮᱠᱷᱚᱱ ᱟᱣᱨᱤ ᱫᱟᱜᱚᱜ-ᱟ ᱾ ᱟ, ᱟᱯᱮ ᱥᱮᱫ ᱫᱚ ᱮᱠᱷᱚᱱᱚ, ᱟᱣᱨᱤ, ᱠᱟᱹᱴᱤᱡ ᱦᱚᱸ ᱟᱣᱨᱤ ᱯᱮ ᱟᱨᱟᱢᱵᱷᱚᱭᱟ
ᱢᱮᱱ ᱫᱚ, ᱟᱸ, ᱵᱟᱹᱭᱦᱟᱹᱲ ᱠᱚᱨᱮᱜ ᱫᱚ ᱢᱤᱫ ᱵᱟᱨ ᱠᱚ ᱨᱚᱦᱚᱭ ᱫᱟ, ᱟᱞᱮ ᱥᱮᱫ᱾ ᱜᱷᱩᱴᱩ ᱨᱮ ᱡᱟᱹᱥᱛᱤ ᱠᱷᱮᱛ ᱢᱮᱱᱟᱜ ᱛᱟᱠᱚᱣᱟ, ᱟᱫᱚ ᱠᱷᱟᱱ ᱫᱚ, ᱜᱷᱩᱴᱩ ᱥᱮᱱᱟᱜ ᱫᱚ ᱢᱮᱜᱴᱮᱱ ᱦᱚᱸ ᱨᱚᱦᱚᱭ ᱫᱚ ᱟᱣᱨᱤ ᱦᱩᱭᱩᱜ-ᱟ ᱾
ᱦᱮᱸ, ᱮᱸ ᱵᱚᱨᱥᱟ ᱦᱚᱸ, ᱟᱹᱰᱤ ᱤᱭᱟᱹ ᱜᱮ ᱵᱩᱡᱷᱟᱹᱜ ᱠᱟᱱᱟ ᱛᱚ, ᱫᱟᱜ ᱫᱚ ᱫᱟᱜ ᱫᱟᱭ, ᱡᱟᱹᱯᱩᱫ ᱦᱚᱸ ᱢᱮᱱᱟᱜ-ᱟ ᱾ ᱠᱤᱱᱛᱩ ᱟᱫᱚ, ᱜᱷᱩᱴᱩ ᱠᱚᱨᱮ ᱫᱚ, ᱚᱱᱟ ᱫᱟᱜ ᱛᱮᱫᱚ ᱵᱟᱝ ᱪᱤᱠᱟᱹᱜ-ᱟ, ᱟᱨ ᱠᱟᱹᱴᱤᱡᱼᱼ ᱡᱳᱨ ᱧᱚᱜ, ᱮᱴᱟᱜ ᱥᱮᱨᱢᱟ ᱞᱮᱠᱟ, ᱡᱩᱫᱤ ᱠᱟᱹᱴᱤᱡ, ᱥᱮᱨᱢᱟ ᱡᱩᱫᱤ, ᱮᱴᱟᱜ, ᱟᱨ ᱠᱟᱹᱴᱤᱡ ᱡᱩᱫᱤ ᱡᱳᱨ ᱦᱳᱭᱳᱜ-ᱟ ᱾ ᱛᱟᱦᱞᱮ ᱚᱱᱟ ᱠᱚᱨᱮᱜ, ᱜᱷᱩᱴᱩ ᱠᱚᱨᱮᱜ ᱨᱚᱦᱚᱭ ᱫᱚ ᱵᱟᱝ ᱠᱚ, ᱚᱥᱩᱵᱷᱤᱫᱟᱜ-ᱟ ᱾
ᱳᱭ ᱟᱫᱚ ᱞᱟᱦᱟ ᱛᱮᱢᱟ ᱚᱝᱠᱟ ᱫᱚᱢᱮ ᱱᱟᱹᱭ-ᱜᱟᱰᱟ ᱠᱚ ᱫᱚᱢᱮ ᱵᱟᱱᱚᱜ ᱛᱟᱦᱮᱸᱜ ᱥᱮ ᱫᱚᱢᱮ ᱟᱢ ᱫᱚᱢᱮ ᱫᱟᱜᱽ ᱛᱟᱦᱮᱱᱮ᱾ ᱮᱱᱠᱷᱟᱱ ᱱᱤᱭᱟᱹ ᱵᱟᱨ ᱫᱚ ᱚᱝᱠᱟ ᱞᱮᱠᱟ ᱵᱟᱱ ᱠᱚᱫᱚ ᱵᱟᱹᱱᱩᱜᱼᱟᱸ᱾
ᱵᱟᱝ ᱟᱸᱡᱚᱢᱚᱜ ᱠᱟᱱᱟ, ᱥᱮ ᱨᱚᱠᱚᱢ ᱤᱭᱟᱹ ᱠᱚᱦᱚᱸ᱾
ᱵᱟ᱾ ᱚᱱᱟᱜᱮ ᱟᱫᱚ ᱦᱟᱸᱜ ᱟ ᱪᱮᱜ ᱞᱮᱠᱟ ᱟᱵᱚᱱᱟᱭ, ᱫᱟᱜ ᱟᱵᱱᱟᱭ ᱥᱮ ᱵᱟᱝ ᱦᱟᱸᱜ!
ᱦᱩᱸ, ᱦᱩᱸ, ᱦᱩᱸ, ᱦᱩᱸ᱾ ᱪᱮᱜ ᱞᱮᱠᱟ ᱮᱠᱷᱚᱱ ᱥᱮᱨᱢᱟ ᱡᱟᱹᱲᱤ ᱠᱚ ᱚᱠᱟ ᱞᱮᱠᱟ? ᱚᱱᱟ ᱫᱚ ᱚᱠᱚᱭ ᱦᱚᱸ ᱵᱟᱵᱚᱱ ᱞᱟᱹᱭ ᱫᱟᱲᱮᱜᱼᱟ᱾
ᱦᱳᱭ, ᱦᱳᱭ, ᱦᱳᱭ᱾
ᱪᱮᱜ ᱞᱮᱠᱟ ᱥᱮᱨᱢᱟ ᱡᱟᱲᱤ ᱦᱩᱭᱩᱜᱼᱟ?
ᱦᱩᱸ-ᱦᱩᱸ ᱟᱨ ᱵᱟᱝᱠᱷᱟᱸ ᱫᱚ ᱫᱟᱜ ᱠᱷᱟᱱᱮ ᱫᱟᱜᱟ ᱵᱟᱝᱠᱷᱟ ᱵᱟᱝᱮ ᱫᱟᱜᱟ ᱱᱚᱝᱠᱟ ᱠᱟ- -ᱛᱮ ᱜᱮ ᱡᱩᱫᱤ ᱯᱟᱨᱚᱢᱟ ᱦᱚᱭᱛᱚ ᱠᱟᱡ ᱫᱟ ᱟᱥᱟᱲ ᱵᱚᱸᱜᱟ ᱩᱱᱩ ᱫᱤᱱ ᱦᱩᱭ ᱮᱱᱟ ᱨᱚᱦᱚᱭ ᱠᱮᱭᱟ ᱵᱚᱱ ᱥᱮ ᱱᱮ ᱛᱮ ᱫᱚ᱾ ᱟᱫᱚ ᱵᱟᱝ ᱠᱚ ᱵᱟᱝᱮ ᱫᱟᱜ ᱮᱫᱟ ᱟᱫᱚ ᱨᱚᱦᱚᱭ ᱵᱟᱝ ᱦᱩᱭᱩᱜ ᱠᱟᱱᱟ᱾
ᱵᱟᱝᱮ ᱫᱟᱜ ᱫᱟ᱾
ᱦᱳᱭ, ᱟᱫᱚ ᱟᱯᱮᱥᱮᱱ ᱫᱚ ᱚᱝᱠᱟ ᱞᱮᱠᱟ ᱵᱤᱨ ᱠᱚ ᱢᱮᱱᱟᱜ ᱟᱠᱟᱫᱟ?
ᱦᱳᱭ, ᱵᱤ ᱟᱞᱮ ᱥᱮᱫ ᱫᱚ ᱵᱤᱨ ᱢᱮᱱᱟᱜ ᱟᱠᱟᱜ ᱜᱮᱭᱟ᱾ ᱟᱯᱮ ᱥᱮᱜ ᱫᱚ ᱵᱤᱨ ᱢᱮᱱᱟᱜ ᱟᱥᱮ ᱵᱟᱹᱱᱩᱜ?
ᱵᱟᱝ ᱟᱞᱮ ᱥᱮᱜ ᱫᱚ ᱵᱤᱨ ᱠᱚᱫᱚ ᱵᱟᱹᱱᱩᱜ ᱟᱠᱟᱫᱟ, ᱢᱟᱱᱮ ᱵᱤᱨ ᱢᱮᱱᱟᱜ ᱨᱮᱦᱚᱸ ᱥᱟᱸᱜᱤᱧ ᱧᱚᱜ ᱜᱮ ᱞᱮ ᱪᱟᱞᱟᱜ ᱜᱮᱭᱟ, ᱢᱟᱱᱮ ᱡᱟᱹᱥᱛᱤ ᱥᱟᱸᱜᱤᱱ ᱧᱚᱜ ᱜᱮ᱾
ᱟᱸ ᱵᱟᱞᱮ ᱥᱮᱱᱚᱜᱼᱟ, ᱠᱷᱩᱵ ᱵᱤᱥᱤ ᱫᱚ ᱵᱟᱝ ᱥᱟᱸᱜᱤᱧᱟ᱾ ᱥᱳ ᱨᱮᱜᱮ, ᱥᱳ ᱨᱮᱜᱮ ᱥᱟᱸᱜᱤᱧ ᱫᱚ ᱵᱟᱝ ᱥᱳ ᱨᱮᱜᱮ᱾
ᱦᱟ ᱟᱫᱚ ᱛᱟᱦᱞᱮ ᱳᱫ, ᱵᱳᱴ ᱠᱚ-ᱠᱚ ᱵᱟᱝ ᱚᱢᱚᱱᱚᱜ ᱠᱟᱱᱟ?
ᱦᱮᱸ, ᱳᱫ, ᱯᱩᱴᱠᱟᱹ ᱠᱚᱫᱚ ᱚᱢᱚᱱᱚᱜ ᱠᱟᱱᱟ, ᱟᱫᱚ ᱠᱤᱪᱷᱩ ᱫᱤᱱ ᱞᱟᱦᱟ ᱦᱮᱸ ᱳᱭ ᱫᱚᱥ, ᱫᱚᱥ-ᱯᱚᱱᱨᱚ ᱫᱤᱱ ᱞᱟᱦᱟ ᱫᱚ ᱫᱚᱢᱮ ᱜᱮ ᱵᱤᱨ ᱠᱚ ᱪᱟᱞᱟᱜ ᱠᱟᱱ ᱛᱷᱮᱸᱜ ᱦᱚᱲ᱾ ᱳᱫ, ᱩᱜ ᱠᱚ, ᱯᱩᱴᱠᱟᱹ ᱠᱚ, ᱚᱱᱟ ᱠᱚ ᱡᱚᱛᱚ ᱠᱚ ᱦᱟᱞᱟᱝ ᱜᱩᱭᱮᱜ ᱛᱷᱮᱜ ᱠᱚ᱾ ᱚᱠᱚᱭ ᱫᱚᱠᱚ ᱟᱹᱠᱨᱤᱧᱮᱜ ᱛᱟᱸᱦᱮᱜ, ᱚᱠᱚᱭ ᱫᱚᱠᱚ ᱡᱚᱢᱮᱜ ᱛᱟᱸᱦᱮᱜ, ᱚᱠᱚᱭ ᱫᱚ ᱯᱮᱲᱟ ᱴᱷᱮᱱ ᱠᱚ ᱠᱳᱞᱟᱠᱚ ᱠᱟᱱ ᱛᱟᱸᱦᱮ᱾ ᱟᱨ ᱟ ᱱᱤᱛᱚᱜ ᱫᱚ ᱟᱫᱚ ᱠᱟᱫᱚ ᱪᱟᱥ ᱠᱟᱹᱢᱤ ᱟᱹᱰᱤ ᱡᱳᱨ ᱠᱟᱹᱴᱤᱜ ᱵᱷᱚᱨᱯᱩᱨᱵᱚᱜ ᱟᱠᱟᱱᱟ᱾ ᱟᱫᱚ ᱵᱤᱨ ᱥᱮᱜ ᱫᱚ ᱚᱠᱭ ᱦᱚᱸ ᱵᱟᱝ ᱠᱚ ᱪᱟᱜ ᱠᱟᱱᱟ᱾ ᱟᱫᱚ ᱩᱫ, ᱯᱩᱴᱠᱟᱹ ᱠᱚᱫᱚ ᱠᱚ ᱧᱟᱢᱚᱜ ᱠᱟᱱᱟ ᱥᱮ ᱵᱟᱝ, ᱟᱫᱚ ᱚᱱᱟ ᱠᱚᱫᱚ ᱱᱤᱡᱮ ᱫᱚ ᱪᱟᱞᱟᱣ ᱵᱟᱝ ᱦᱳᱭ ᱠᱟᱱᱟ! ᱟᱫᱚ ᱛᱚ ᱩᱸᱦ ᱪᱟᱞᱟᱣ ᱠᱚᱜ ᱫᱚᱢᱮ ᱚᱲᱟᱜ ᱦᱚᱲ ᱠᱚᱠᱚ ᱪᱟᱞᱟᱣᱼᱟ ᱪᱟᱞᱟᱣ ᱠᱚᱜᱼᱟ ᱫᱚᱢᱮ ᱚᱲᱟᱜ ᱦᱚᱲ ᱠᱚ-ᱠᱚ ᱪᱟᱞᱟᱣ ᱠᱟᱜᱼᱟ, ᱩᱝᱠᱩ ᱧᱮᱞ ᱛᱮᱜᱮ ᱢᱚᱱᱮ ᱭᱩᱜ ᱠᱟ ᱵᱟᱝ ᱵᱷᱟᱜᱤ ᱜᱮ ᱧᱟᱢᱚᱜ ᱠᱟᱱᱟ ᱠᱚ ᱚᱱᱟ ᱛᱮᱜᱮ ᱠᱚ ᱪᱟᱜ ᱠᱟᱱᱟ ᱟᱹᱜᱩ ᱦᱩᱠᱩ ᱩᱜᱩ ᱠᱚᱣᱟᱸ᱾
ᱦᱩᱸ-ᱦᱩᱸ᱾
ᱟᱸ ᱛᱚᱜ ᱪᱟᱥ ᱠᱟᱹᱢᱤ ᱟᱹᱰᱤ ᱡᱳᱨ ᱠᱟᱱᱟ ᱛᱚ ᱟ ᱪᱟᱥ ᱠᱚ ᱠᱟᱹᱢᱤ ᱜᱩᱲᱭᱟᱹᱣ ᱠᱟᱛᱮᱜ ᱟᱨᱚ ᱦᱚᱭᱛᱳ ᱠᱚ ᱪᱟᱞᱟᱜᱼᱟᱸ᱾
ᱦᱳᱭ ᱟᱣᱚ ᱚᱢᱚᱱ ᱫᱚᱠᱚ ᱚᱢᱚᱱᱚᱜ ᱜᱮᱭᱟ ᱮ ᱮᱱᱛᱮ ᱨᱮᱦᱚᱸ ᱟᱫᱚ ᱠᱟᱢᱤᱭᱟ ᱠᱚ ᱥᱮ ᱪᱟᱞᱟᱜ ᱟᱠᱚ ᱥᱮ ᱟᱫᱚ ᱞᱟᱸᱜᱟ ᱥᱟᱨᱟᱫᱤᱱ ᱠᱚ ᱠᱟᱢᱤ ᱠᱟᱼᱟ ᱟᱨᱚ ᱛᱤ ᱨᱮ ᱠᱚ ᱪᱟᱞᱟᱜ ᱟᱠᱚ!
ᱦᱩᱸ, ᱦᱩᱸ, ᱪᱟᱥ ᱠᱟᱸᱢᱤ ᱦᱩᱲᱩ ᱠᱚ ᱛᱚ ᱨᱚᱦᱚᱭ ᱦᱩᱭᱩᱜᱼᱟ ᱴᱤᱭᱤᱢ ᱨᱮ, ᱵᱟᱸᱠᱷᱟᱱ ᱦᱚᱨ, ᱦᱚᱲ ᱠᱚ-ᱠᱚ ᱮᱥᱮᱜ ᱮᱫᱟ, ᱦᱚᱨ ᱠᱚ ᱡᱚᱛᱚ᱾ ᱦᱟᱸᱦᱟᱸ ᱟᱫᱚ ᱜᱟᱹᱲᱤ ᱦᱚ ᱯᱟᱨᱚᱢ ᱵᱟᱭ ᱜᱟᱱᱚᱜᱼᱟ ᱟᱫᱚ ᱱᱤ ᱛᱟᱨ ᱢᱟ ᱱᱟᱦᱮᱞ ᱫᱚ ᱵᱟᱹᱱᱩᱜ ᱜᱮᱭᱟ ᱮᱠᱵᱟᱨᱮ ᱵᱚᱞᱛᱮ ᱜᱮᱞᱮ᱾ ᱟᱨ ᱦᱚᱲ ᱫᱚ ᱰᱟᱹᱝᱨᱤ ᱠᱚᱸ ᱦᱚᱸᱠᱚ ᱟᱠᱷᱨᱤᱧ ᱠᱮᱜ ᱠᱚᱣᱟ ᱱᱟᱦᱮᱞ, ᱱᱟᱦᱮᱞ ᱦᱚᱸ ᱦᱚᱲ ᱵᱟᱝᱠᱚ ᱠᱚᱨᱟᱣ ᱫᱟ ᱱᱟᱦᱮᱞ ᱜᱮ ᱱᱮᱛᱟᱨ ᱨᱮᱱ ᱜᱤᱫᱽᱨᱟᱹ ᱠᱚᱫᱚ ᱟᱹᱰᱤ ᱦᱚᱲᱜᱮ ᱮᱠᱷᱚᱱᱚ ᱵᱟᱝᱠᱚ ᱵᱟᱲᱟᱭᱟ᱾
ᱱᱮᱜ ᱱᱟᱦᱮᱞᱥᱤ ᱵᱟᱝ ᱠᱚ ᱵᱟᱲᱟᱭᱟ ᱥᱮ ᱟᱨ ᱰᱟᱝᱨᱤ ᱠᱚᱦᱚ ᱛᱟᱦᱮᱱ ᱨᱮᱦᱚᱸ ᱱᱮᱛᱟᱨ ᱫᱚ ᱰᱟᱸ ᱴᱨᱟᱨᱠ ᱛᱮ ᱜᱮ ᱠᱚ, ᱥᱤᱭ ᱫᱟ ᱠᱚ᱾
ᱦᱩᱸ-ᱦᱩᱸ᱾ ᱟᱫᱚ ᱴᱟᱠᱴᱟᱨ ᱛᱮᱠᱚ ᱥᱤᱭ ᱫᱟᱠᱚ ᱱᱚᱣᱟ ᱠᱟᱨᱚᱱ ᱛᱮᱜᱮ, ᱟᱫᱚ ᱡᱟᱦᱟᱸᱭ ᱡᱩᱫᱤ ᱛᱟᱞᱟᱨᱮ ᱠᱷᱮᱛ ᱢᱮᱱᱟᱜ ᱛᱟᱭᱟ᱾ ᱟᱫᱚ ᱥᱤᱴ ᱠᱚᱨᱮᱱ ᱡᱚᱛᱚ ᱴᱟᱠᱴᱟᱨ ᱛᱮᱠᱚ ᱥᱤᱭ ᱜᱚᱫ ᱠᱟᱜ ᱠᱟᱱᱟ ᱩᱱᱤ ᱫᱚ ᱱᱟᱦᱮᱞ ᱛᱮ ᱥᱤᱭᱳ ᱦᱩᱭᱩᱜ ᱛᱟᱭᱟ। ᱰᱟᱝᱨᱤ ᱯᱟᱨᱚᱢ ᱦᱩᱭᱩᱜ ᱛᱟᱭᱟ᱾ ᱰᱟᱝᱜᱽᱨᱤ ᱯᱟᱨᱚᱢ ᱞᱮᱠᱷᱟᱱ ᱩᱱᱤᱭᱟᱜ ᱡᱟᱦᱟᱸᱭᱮ ᱥᱤ ᱨᱚᱦᱚᱭ ᱫᱟ ᱩᱱᱤᱭᱟᱜ ᱫᱚ ᱠᱤᱪᱷᱩ ᱠᱟᱹᱴᱤᱡ ᱫᱚ ᱢᱟᱸᱰᱟᱜ ᱛᱟᱭ ᱜᱮᱭᱟ। ᱛᱟᱦᱚᱞᱮ ᱠᱷᱟᱱ ᱜᱮ ᱟᱫᱚ ᱠᱷᱟᱹᱯᱟᱹᱨᱤ ᱚᱱᱟ ᱛᱮᱜᱮ ᱞᱟᱹᱭ ᱮᱫᱟ ᱤᱧ ᱦᱚᱸ ᱠᱚᱢ ᱴᱟᱭᱤᱢ ᱨᱮ ᱥᱤ ᱠᱟᱜ ᱢᱮ। ᱦᱮᱸ ᱵᱟᱝᱠᱷᱟᱱ ᱞᱟᱦᱟ ᱠᱷᱚᱱ ᱥᱮᱨᱚᱠᱚᱢ
ᱱᱟᱦᱮᱞ ᱛᱮ ᱫᱚ ᱫᱮᱨᱤᱜ ᱜᱮᱭᱟᱹ।
ᱦᱳᱭ ᱦᱳᱭ ᱟᱫᱚ ᱥᱮᱨᱚᱠᱚᱢ ᱵᱚᱨᱥᱟ ᱡᱩᱫᱤ ᱞᱟᱜᱟᱣ ᱠᱚᱜᱼᱟ ᱞᱟᱦᱟ ᱠᱷᱚᱱ ᱠᱚᱢ ᱠᱚᱢ ᱠᱟᱛᱮᱜ ᱛᱟᱦᱚᱞᱮ ᱠᱚᱢ ᱠᱚᱢ ᱠᱟᱛᱮ ᱥᱤ ᱠᱟᱛᱮᱜ ᱠᱚᱢ ᱫᱚᱦᱚᱭᱟ। ᱚᱱᱟ ᱛᱚ ᱟᱫᱚ ᱵᱟᱝ ᱦᱩᱭᱩᱜ ᱠᱟᱱᱟ ᱟᱫᱚ ᱟᱪᱠᱟ ᱜᱮ ᱫᱟᱜ ᱫᱟᱜ ᱦᱮᱡ ᱮᱱᱟ ᱵᱟᱥ, ᱟᱪᱠ ᱜᱮ ᱫᱟᱜ ᱟᱪᱠᱟ ᱜᱮᱠᱚ ᱨᱚᱦᱚ, ᱟᱪᱠᱟ ᱜᱮ ᱞᱚᱥᱚᱫ ᱫᱟᱠᱚ ᱟᱪᱠᱟ ᱜᱮᱠᱚ ᱨᱚᱦᱚᱭᱮᱫᱟ ᱛᱚᱞᱟ ᱛᱚ ᱦᱟᱨᱟ ᱴᱷᱤᱠ ᱠᱚᱜ ᱠᱟᱱᱟ।
ᱦᱩᱸ ᱦᱩᱸ ᱢᱟᱱᱮ ᱮᱱᱮ ᱜᱮ ᱮᱛᱚᱦᱚᱵ ᱮᱟᱠᱚ ᱮᱱᱮᱜᱮ ᱧᱮᱞᱟᱢ ᱢᱩᱪ ᱪᱮᱫᱚᱜᱼᱟ ᱢᱟᱱᱮ ᱢᱤᱫ ᱫᱷᱟᱣ ᱛᱮ ᱠᱚ ᱨᱚᱦᱚᱭᱮᱫᱟ ᱱᱮᱛᱟᱨ ᱫᱚ ᱜᱚᱴᱟ ᱢᱟᱴ ᱜᱮ। ᱟᱯᱮᱥᱮᱱ ᱫᱚ ᱢᱟᱱᱮ ᱚᱱᱠᱟ ᱨᱚᱦᱚᱭ ᱨᱮ ᱡᱟᱦᱟᱱᱟᱜ ᱚᱱᱠᱟ ᱞᱮᱠᱟ ᱱᱤᱭᱚᱢ ᱠᱟᱱᱚᱱ ᱠᱚ ᱢᱮᱱᱟᱜ ᱜᱮᱭᱟ ᱯᱩᱭᱞᱳ ᱠᱚ ᱨᱚᱦᱚᱭᱟ ᱚᱱᱠᱟ ᱪᱮᱫ ᱞᱮᱠᱟ? ᱟ ᱞᱟᱹᱭ ᱫᱚᱠᱚ ᱱᱤᱭᱚᱢ ᱠᱚ ᱢᱮᱱᱟᱜ ᱟᱠᱟᱫᱟ ᱟᱯᱮ ᱥᱮᱫ
ᱵᱟᱝ ᱵᱟᱝ ᱟᱫᱚ ᱚᱱᱠᱟ ᱫᱚ ᱟᱞᱮ ᱥᱮᱫ ᱵᱟᱝ ᱟᱞᱮ ᱥᱮᱫ ᱫᱚ ᱚᱱᱠᱟ ᱫᱚ ᱧᱮᱞ ᱫᱚ ᱵᱟᱝ ᱦᱩᱭ ᱟᱠᱟᱱᱟ। ᱚᱱᱠᱟ ᱫᱚ ᱱᱤᱭᱚᱢ ᱠᱚᱫᱚ ᱧᱮᱞ ᱵᱟᱝ ᱦᱩᱭ ᱟᱠᱟᱱᱟ ᱟᱫᱚ ᱛᱚᱵᱮ ᱡᱮᱦᱤᱞᱳᱜ ᱪᱟᱥ ᱠᱚ ᱨᱟᱠᱟᱜᱟ ᱢᱟᱱᱮ ᱡᱷᱚᱛᱚ ᱨᱚᱦᱚᱭ ᱜᱩᱲᱭᱟᱹᱣ ᱦᱩᱭᱩᱜ ᱛᱟᱠᱚᱣᱟ ᱪᱟᱥ ᱠᱚ ᱨᱟᱟᱜᱟ ᱩᱱ ᱦᱤᱞᱳᱜ ᱟᱫᱚ ᱠᱟᱹᱴᱤᱡ ᱠᱟᱹᱴᱤᱡ ᱡᱟᱦᱟᱸᱭ ᱠᱟᱹᱢᱤᱱ ᱠᱚᱠᱚ ᱛᱟᱦᱮᱸᱱᱟ ᱩᱱᱠᱩ ᱠᱟᱹᱴᱤᱡ ᱵᱷᱟᱜᱤ ᱠᱚ ᱡᱚᱢ ᱦᱚᱪᱚ ᱠᱚᱣᱟ। ᱚᱱᱟ ᱚᱱᱟ ᱜᱮ ᱦᱳᱭᱳᱜ-ᱟ ᱟᱫᱚ ᱢᱟᱱᱮ ᱡᱟᱦᱟᱸᱱᱟᱜ ᱮᱴᱟᱜ ᱠᱤᱪᱷᱩ ᱱᱤᱭᱚᱢ ᱫᱚ ᱵᱟᱝ ᱦᱩᱭᱩᱜᱼᱟ। ᱟᱫᱚ ᱟᱯᱮ ᱥᱮᱫ ᱫᱚ ᱛᱟᱦᱚᱞᱮ ᱚᱠᱟ ᱞᱮᱠᱟ ᱱᱤᱭᱚᱢ ᱦᱩᱭᱩᱜᱼᱟ? ᱦᱮᱞᱳ...... ᱦᱮᱞᱳ,
ᱢᱟᱱᱮ ᱮ ᱯᱩᱭᱞᱳ ᱡᱚᱠᱷᱚᱱ ᱠᱚ ᱨᱚᱦᱚᱭᱟ ᱠᱚ ᱩᱱ ᱫᱚ ᱚᱱᱠᱟ ᱦᱟᱺᱰᱤ ᱠᱚ ᱠᱚ ᱪᱚᱰᱚᱨᱟ ᱠᱚ ᱵᱟᱨᱭᱟ ᱛᱚᱞᱟ
ᱚ ᱟᱪᱪᱷᱟ ᱦᱮᱸ ᱦᱮᱸ ᱦᱮᱸ ᱟᱸᱧᱡᱚᱢᱚᱜ ᱠᱟᱱᱟ ᱞᱟᱹᱭ ᱵᱤᱱ।
ᱚᱱᱠᱟ ᱠᱚ ᱨᱚᱦᱚᱭᱟ ᱢᱟᱱᱮ ᱟᱫᱚ
ᱟᱸᱧᱡᱚᱢᱚᱜ ᱠᱟᱱᱟ ᱞᱟᱹᱭ ᱵᱤᱱ।
ᱟᱜ ᱦᱳᱭ ᱟᱫᱚ ᱚᱱᱮ ᱢᱚᱬᱮ ᱟᱴᱤ ᱛᱚᱞᱟ ᱛᱮᱠᱚ ᱨᱚᱦᱚᱭᱟ ᱟᱨ ᱦᱟᱺᱰᱤ ᱠᱚᱠᱚ ᱪᱚᱰᱚᱨ ᱵᱟᱲᱟᱭᱟ ᱠᱚ ᱠᱟᱹᱴᱤᱡ ᱚᱱᱠᱟ ᱱᱤᱭᱚᱢ ᱢᱮᱱᱟᱜᱼᱟ।
ᱱᱤᱛᱳᱜ ᱵᱤᱱ ᱟᱸᱧᱡᱚᱢ ᱫᱟ?
ᱦᱩᱸ, ᱦᱳᱭ ᱟᱸᱡᱚᱢᱚᱜ ᱠᱟᱱᱟ ᱟᱸᱡᱚᱢᱚᱜ ᱠᱟᱱᱟ ᱞᱟᱹᱭ ᱵᱤᱱ।
ᱦᱮᱞᱳ
ᱦᱮᱸ ᱟᱸᱡᱚᱢᱚᱜ ᱠᱟᱱᱟ ᱞᱟᱹᱭ ᱵᱤᱱ?
ᱦᱮᱞᱳ
ᱦᱮᱸ ᱟᱸᱡᱚᱢᱚᱜ ᱠᱟᱱᱟ ᱞᱟᱹᱭ
ᱦᱳᱭ ᱚᱱᱟᱜᱤᱧ ᱞᱟᱹᱭᱫᱟ ᱟᱫᱚ ᱚᱝᱠᱟᱜᱮ ᱱᱤᱭᱚᱢ ᱫᱚ ᱡᱟᱹᱥᱛᱤ ᱵᱟᱝ ᱟᱫᱚ ᱚᱱᱟ ᱠᱚᱜᱮ ᱵᱟ ᱵᱟᱲᱟ ᱠᱟᱛᱮ ᱟᱫᱚ ᱪᱮᱫ ᱥᱮᱫᱤᱱ ᱠᱷᱚᱱᱜᱮ ᱟᱫᱚ ᱠᱚ ᱨᱚᱦᱚᱭᱟᱠᱚ, ᱚᱱᱠᱟ ᱠᱟᱛᱮ ᱨᱚᱦᱚᱭ ᱠᱚ ᱮᱛᱚᱦᱚᱵᱟ᱾
ᱦᱩᱸ ᱚ
ᱞᱟᱹᱭᱮᱫᱟᱞᱤᱧ ᱫᱚ ᱵᱟᱵᱤᱱ ᱟᱸᱡᱚᱢᱮᱫ?
ᱦᱮᱸ ᱟᱸᱡᱚᱢᱚᱜ ᱠᱟᱱᱟ ᱛᱚ ᱞᱟᱹᱭ ᱵᱤᱱ ᱥᱮ? ᱚᱱᱠᱟ ᱱᱤᱭᱟᱹ ᱟᱞᱮᱥᱮᱫ ᱢᱟ ᱚᱱᱠᱟ ᱫᱚ ᱧᱮᱞ ᱵᱟᱝ ᱦᱩᱭ ᱟᱠᱟᱱᱟ᱾
ᱦᱳᱭ ᱚᱱᱠᱟ ᱜᱮ ᱟ ᱟᱫᱚ ᱚᱱᱟᱜᱮᱞᱤᱧ ᱞᱟᱹᱭ ᱮᱫᱟ ᱢᱟᱱᱮ ᱟᱹᱰᱤ ᱞᱮᱹᱴ ᱛᱮᱜᱮ ᱡᱟᱹᱱᱤᱡ ᱠᱷᱟᱱ ᱨᱚᱲ ᱵᱮᱱ ᱟᱸᱡᱚᱢ ᱮᱫᱟ ᱟᱹᱞᱤᱧ ᱫᱚ ᱟᱹᱰᱤ ᱨᱮᱞᱤᱧ ᱨᱚᱲ ᱠᱟᱱᱟ᱾
ᱦᱮᱸ ᱟᱸᱡᱚᱢᱚᱜ ᱠᱟᱱᱟ ᱱᱤᱛᱚᱜ ᱟᱸᱡᱚᱢᱚᱜ ᱠᱟᱱᱟ ᱴᱷᱤᱠ ᱜᱮ᱾ ᱮᱱᱟᱱ ᱠᱟᱹᱴᱤᱡ ᱰᱤᱥᱴᱟᱵᱮᱫ ᱛᱟᱦᱮᱸᱫ ᱟᱹᱵᱤᱱ ᱴᱷᱮᱱ ᱱᱮᱴᱳᱣᱟᱨᱠ ᱠᱤ? ᱰᱤᱥᱴᱟᱵᱮᱫ ᱛᱟᱵᱮᱱᱟ, ᱟᱹᱞᱤᱧ ᱥᱳᱨ ᱨᱮᱜᱮ ᱢᱮᱱᱟᱜ ᱞᱤᱧᱟᱹ ᱴᱟᱣᱟᱨ ᱥᱳᱨ ᱨᱮᱜᱮ, ᱳᱭ ᱛᱤᱱᱟᱹᱜ ᱦᱚᱭᱳᱜᱼᱟ?
ᱱᱮᱴᱣᱟᱨᱠ, ᱯᱨᱚᱵᱞᱮᱢ ᱡᱟᱹᱱᱤᱡ ᱠᱷᱟᱱ ᱦᱳᱭᱳᱜ ᱠᱟᱱᱟ ᱟᱹᱞᱤᱧ ᱫᱚ ᱴᱷᱤᱠ ᱫᱚ ᱴᱷᱤᱠ ᱜᱮᱛᱟᱞᱤᱧᱟ ᱮᱱᱛᱮᱦᱚᱸ
ᱟᱹᱱᱤᱡ ᱱᱮᱴᱣᱟᱨᱠ ᱫᱚ ᱡᱤᱭᱳ ᱨᱮᱱᱟᱜ ᱨᱮᱸᱧᱡ ᱠᱚᱠᱚ ᱠᱚᱢ ᱠᱟᱫᱟ᱾ ᱚᱱᱟᱛᱮᱜᱮ ᱢᱚᱱᱮ ᱦᱳᱭᱳᱜ ᱠᱟᱱᱟ ᱠᱟᱹᱴᱤᱡ ᱮ ᱰᱤᱥᱴᱟᱯ ᱮᱫᱟ᱾ ᱟᱹᱞᱤᱧ ᱦᱚᱸ ᱟᱹᱰᱤ ᱥᱳᱨ ᱜᱮ ᱢᱮᱱᱟᱜ ᱞᱤᱧᱟ ᱴᱟᱣᱟᱨ ᱟᱛᱳ ᱨᱮᱜᱮ ᱴᱟᱣᱟᱨ ᱢᱮᱱᱟᱜᱼᱟ᱾ ᱚᱱᱟ ᱥᱳᱨ ᱜᱮ ᱟᱹᱞᱤᱧ ᱦᱚᱸ ᱢᱮᱱᱟᱜ ᱞᱤᱧᱟ ᱠᱷᱩᱵ ᱵᱤᱥᱤ ᱥᱟᱺᱜᱤᱧ ᱨᱮᱫᱚ ᱵᱟᱝ᱾
ᱚᱱᱠᱟ ᱢᱟ ᱴᱟᱣᱟᱨ ᱫᱚ ᱧᱟᱢ ᱜᱮᱭᱟ ᱟᱫᱚ ᱠᱷᱟᱱ ᱫᱚ ᱢᱟᱱᱮ ᱱᱚᱸᱰᱮᱛᱮ ᱨᱚᱲ ᱫᱚ ᱢᱤᱫ ᱢᱤᱫᱷᱟᱣ ᱵᱟᱨᱫᱷᱟᱣ ᱫᱚ ᱚᱱᱠᱟ ᱯᱨᱚᱵᱽᱞᱮᱢ ᱦᱩᱭᱩᱜ ᱜᱮᱭᱟ ᱦᱩᱭ ᱫᱚ᱾
ᱱᱚ ᱛᱟᱯᱚᱨᱮ ᱤᱭᱟᱹ ᱡᱤᱭᱳ ᱨᱮᱭᱟᱜ ᱨᱮᱸᱧᱡ ᱠᱚᱠᱚ ᱠᱚᱢ ᱠᱟᱫᱟ ᱛᱚ, ᱱᱤᱛᱚ ᱰᱤᱥᱴᱟᱵᱟᱭ ᱚᱲᱟᱜ ᱥᱩᱨ ᱨᱮ ᱴᱟᱣᱟᱨ ᱦᱩᱭ ᱠᱟᱛᱮ ᱚᱲᱟᱜ ᱠᱷᱚᱱ ᱵᱟᱨᱥᱚ ᱢᱤ ᱢᱚᱫᱽᱫᱷᱮ ᱨᱮ ᱦᱮᱸ ᱚᱲᱟᱜ ᱠᱷᱚᱱ ᱵᱟᱨᱥᱚ ᱢᱤᱴᱟᱨ ᱥᱩᱨ ᱨᱮ, ᱴᱟᱣᱟᱨ ᱛᱟᱞᱤᱧ ᱛᱚᱵᱩ ᱛᱚᱵᱩ ᱰᱤᱥᱴᱟᱵᱟ᱾ ᱱᱮᱴᱣᱟᱨᱠ ᱠᱚ, ᱱᱮᱴᱣᱟᱨᱠ ᱠᱚ ᱵᱟᱝ ᱪᱟᱞᱟᱜᱼᱟ, ᱟᱪᱷᱠᱟᱜᱮ ᱡᱷᱚᱛᱚ ᱴᱟᱣᱟᱨ ᱪᱮᱫ ᱦᱚᱸ ᱵᱟᱝ ᱛᱟᱸᱦᱮᱱᱟ, ᱠᱚᱞ ᱦᱚᱸ ᱵᱟᱝ ᱪᱟᱜᱼᱟ, ᱪᱮᱫ ᱦᱚᱸ ᱵᱟᱝ ᱪᱟᱜᱼᱟ᱾ ᱟᱫᱚ ᱱᱤᱡᱮ-ᱟᱡᱠᱟ ᱠᱚ ᱢᱚᱱᱮ-ᱮᱭ ᱯᱷᱳᱱ ᱨᱮ ᱡᱟᱦᱟᱱᱟᱜ ᱜᱚᱱᱰᱳ ᱜᱳᱞ ᱫᱟᱭ ᱡᱟᱹᱱᱤᱡ᱾ ᱟᱫᱚ ᱥᱤᱢ ᱢᱤᱢ ᱠᱚ ᱵᱷᱩᱲᱤ ᱠᱟᱛᱮ ᱢᱤᱫ ᱫᱤᱱ ᱵᱟᱨ ᱫᱤᱱ ᱢᱤᱫ ᱫᱤᱱ ᱫᱚ ᱚᱱᱠᱟ ᱥᱤᱢ ᱠᱚ ᱵᱷᱩᱲᱤ ᱠᱟᱛᱮ ᱧᱮᱞ ᱦᱩᱭᱮᱱᱟ᱾ ᱟᱫᱚ ᱵᱟᱝ ᱟᱫᱚ ᱯᱷᱳᱱ ᱦᱳᱭᱳᱜ ᱠᱟᱱᱟ ᱢᱤᱫᱵᱟᱨ ᱦᱚᱲ ᱠᱩᱞᱤ ᱦᱳᱭᱳᱜ ᱠᱟᱱᱟ ᱟᱫᱚ ᱵᱟᱝ ᱡᱷᱚᱛᱚ ᱦᱚᱲᱟᱜ ᱜᱮ ᱚᱱᱠᱟᱱ ᱜᱮᱭᱟ ᱢᱮᱱᱫᱟ ᱟᱪᱷᱟ᱾ ᱚᱱᱟ ᱰᱤᱥᱴᱟᱵ ᱫᱟᱭ ᱛᱟᱨᱢᱟᱱᱮ ᱡᱤᱭᱳ ᱨᱮᱱᱟᱜ ᱨᱮᱸᱱᱡ ᱦᱚᱭᱛᱚ ᱠᱚ ᱠᱚᱢ ᱠᱟᱫᱟ ᱵᱟᱝᱠᱷᱟᱱ? ᱚᱲᱟᱜ ᱠᱷᱚᱱᱟᱜ ᱵᱟᱨᱥᱚ ᱢᱤᱴᱟᱨ ᱢᱚᱫᱽᱫᱷᱮ ᱨᱮ ᱛᱟᱸᱦᱮᱱᱟ, ᱛᱩᱵᱩ ᱠᱤ ᱟᱨ ᱴᱟᱣᱟᱨ ᱵᱟᱭ ᱧᱟᱢᱟ᱾ ᱦᱮᱞᱳ,
ᱯᱳᱱᱮ ᱡᱤᱭᱛ
ᱦᱮᱞᱳ, ᱠᱟᱹᱴᱤᱡ ᱥᱟᱦᱟᱜ ᱵᱤᱱ ᱥᱮ, ᱠᱟᱹᱴᱤᱡ ᱥᱟᱦᱟᱜ ᱵᱤᱱ᱾
ᱦᱳᱭ ᱟᱫᱚ ᱧᱟᱢ ᱧᱟᱢ ᱜᱮ ᱨᱮᱦᱚᱸ, ᱟᱫᱚ ᱢᱤᱫ ᱫᱷᱟᱣ ᱦᱮᱸ ᱵᱟᱵᱤᱱ ᱡᱚᱢ ᱧᱩ,
ᱦᱮᱸ ᱟᱸᱡᱚᱢᱚᱜ ᱠᱟᱱᱟ ᱞᱟᱹᱭᱵᱤᱱ?
ᱦᱮᱞᱳ,
ᱱᱤᱛᱚᱜ ᱵᱤᱱ ᱟᱸᱡᱚᱢ ᱮᱫᱟ?
ᱦᱳᱭ ᱟᱸᱡᱚᱢᱚᱜ ᱠᱟᱱᱟ ᱞᱟᱹᱭᱵᱤᱱ? ᱱᱤᱛᱚ ᱟᱸᱡᱚᱜ ᱠᱟᱱᱟ ᱞᱟᱹᱭᱵᱮᱱ? ᱫᱚᱢᱮ ᱜᱮ ᱰᱤᱥᱴᱟᱵ ᱫᱟᱭ ᱢᱚᱱᱮ ᱦᱳᱭᱳᱜ ᱠᱟᱱᱟ ᱟᱯᱮᱴᱮᱡ ᱴᱟᱣᱟᱨ᱾
ᱦᱮᱞᱳ, ᱦᱮᱸ ᱞᱮ ᱫᱟᱞᱤᱧ ᱟᱵᱤᱱᱟᱜ ᱨᱚᱲ ᱫᱚ ᱟᱞᱤᱧ ᱫᱚ, ᱢᱟᱱᱮ‌ ᱟᱵᱤᱱᱟᱜ ᱨᱟᱲ ᱫᱚᱞᱤᱧ ᱟᱡᱚᱢ ᱫᱚ ᱛᱚ ᱟᱡᱚᱢᱜ ᱠᱟᱱᱟ ᱱᱤᱛᱚᱜ?